ᱠᱟᱹᱟᱹᱭ
ᱪᱤᱠᱟᱹ ᱜᱮ ᱵᱟᱝ ᱫᱩᱲᱩᱵ ᱠᱟᱹᱱᱟᱹᱧ ᱟᱢ ᱪᱮᱫ ᱮᱢ ᱪᱤᱠᱟᱹᱭᱮᱫᱟ?
ᱤᱧ ᱦᱚᱸ ᱪᱮᱫ ᱜᱮ ᱵᱟᱝ ᱫᱩᱲᱩᱵ ᱠᱟᱹᱱᱟᱹᱧ।
ᱢᱚᱡᱽ ᱜᱮᱢ ᱟᱧᱡᱚᱢ ᱫᱟ ᱛᱷᱚ ᱨᱚᱲ।
ᱦᱮᱸ ᱢᱚᱡᱽ ᱜᱤᱧ ᱟᱸᱡᱚᱢ ᱫᱟ ᱤᱧᱟᱹᱜ?
ᱦᱮᱸ ᱛᱚ ᱟᱢᱟᱜ ᱦᱚᱸ ᱢᱚᱡᱽ ᱜᱤᱧ ᱟᱸᱡᱚᱢ ᱫᱟ ᱱᱤᱛᱚᱜ ᱫᱚ ᱞᱟᱹᱭ ᱢᱮ ᱛᱟᱦᱚᱞᱮ ᱡᱚᱢ ᱠᱚ ᱦᱩᱭᱱᱟ ᱥᱮ ᱟᱹᱣᱨᱤ?
ᱡᱚᱢ ᱠᱚ ᱦᱮᱸ ᱢᱤᱫ ᱫᱷᱟᱣ ᱫᱚᱧ ᱡᱚᱢ ᱟᱠᱟᱫ-ᱟ ᱟᱢ?
ᱟᱪᱪᱷᱟ। ᱤᱧ ᱦᱚᱸ ᱡᱚᱢ ᱫᱩᱧ ᱡᱚᱢ ᱠᱟᱜ-ᱟ ᱟᱨᱦᱚᱸ ᱡᱚᱢ ᱦᱩᱭᱩᱜ-ᱟ ᱱᱟᱥᱮᱱᱟᱜ ᱦᱮᱸ ᱥᱮ। ᱛᱟᱦᱚᱞᱮ ᱟᱯᱮᱥᱮᱫ ᱫᱟᱜ ᱠᱚ ᱡᱟᱹᱲᱤᱭᱮᱫᱟ ᱥᱮ ᱵᱟᱝ?
ᱫᱟᱜ ᱠᱚ ᱡᱟᱹᱲᱤᱭᱮᱫᱟᱭ ᱟᱞᱮ ᱥᱮᱜ। ᱡᱟᱹᱲᱤ ᱮᱫᱟᱭ ᱢᱚᱱᱮ ᱦᱚᱭ ᱫᱟᱜ᱾ ᱨᱤᱢᱤᱞ ᱫᱟᱜ ᱡᱟᱹᱲᱤᱭᱮᱫ ᱛᱟᱦᱮᱸ ᱠᱟᱱᱟᱭ ᱱᱤᱛᱚᱜ ᱫᱚᱭ ᱯᱷᱟᱠ ᱟᱠᱟᱫᱟᱭ। ᱦᱮᱸ ᱨᱤᱢᱤᱞ ᱱᱟᱭ ᱱᱟᱥᱮ ᱱᱟᱥᱮ ᱟᱯᱮ ᱥᱮᱫ?
ᱟᱞᱮ ᱥᱮᱜ ᱦᱚᱸ ᱨᱤᱢᱤᱞ ᱠᱟᱫᱟᱭ, ᱦᱩᱰᱩᱨ ᱫᱟᱭ।
ᱚ ᱟᱞᱮ ᱥᱮᱫ ᱫᱚ ᱦᱩᱰᱩᱨ ᱫᱚ, ᱵᱟᱭ ᱦᱩᱰᱩᱨ ᱫᱟᱭ ᱚ᱾ ᱟᱨ ᱛᱟᱦᱞᱮ ᱵᱟᱹᱭᱦᱟᱹᱲ ᱠᱚᱨᱮ, ᱫᱟᱜ ᱞᱟᱜᱟᱣᱱᱟ?
ᱦᱮᱸ ᱵᱟᱹᱭᱦᱟᱹᱲ ᱦᱚᱲᱮ ᱫᱟᱜ ᱫᱚᱦᱚ, ᱞᱟᱜᱟᱣ ᱠᱟᱱᱟ ᱢᱮᱱᱠᱷᱟᱱ ᱟᱫᱚ ᱠᱷᱮᱛ ᱠᱚᱜᱮ ᱵᱟᱜᱟᱣ ᱦᱳᱭᱳᱜ ᱠᱟᱱᱟ, ᱦᱮᱸ ᱥᱮ ᱯᱷᱤᱛᱟᱹ ᱢᱟᱜ ᱟᱲᱮ ᱪᱟᱴᱟᱣ ᱦᱮᱸᱥᱮ। ᱛᱟᱯᱚᱨᱮ ᱥᱮᱤ ᱥᱤᱭᱚᱜ ᱠᱚ, ᱚᱱᱟ ᱠᱚ ᱫᱚ ᱦᱩᱭᱩᱜ ᱠᱟᱱᱟ, ᱛᱚᱞᱟ ᱫᱚ ᱟᱹᱨᱤᱭᱟᱜ-ᱟ।
ᱦᱟᱸᱜ ᱦᱚᱸ ᱚᱱᱟ ᱠᱚ ᱵᱟᱜᱟᱣ ᱵᱟᱲᱟᱭ ᱛᱮᱜᱮ, ᱛᱚᱞᱟ ᱦᱚᱨ ᱢᱟᱨᱟᱝᱚᱜ। ᱟᱹᱣᱨᱤ ᱞᱟᱜᱟᱜᱼᱟ ᱠᱷᱮᱛ ᱠᱚᱨᱮ ᱫᱟᱜ, ᱟᱹᱣᱨᱤ ᱞᱟᱜᱟᱜᱼᱟ ᱫᱟᱜ ᱠᱷᱮᱛ।
ᱟᱪᱪᱷᱟ। ᱛᱟᱦᱞᱮ ᱛᱤᱥ ᱞᱟᱜᱟᱜᱼᱟ, ᱫᱟᱜ ᱫᱚ ᱟᱫᱚ?
ᱦᱚᱜᱼᱚᱭ ᱛᱤᱥ ᱞᱟᱜᱟᱜ ᱠᱟᱱᱟ ᱦᱟᱸᱜ।
ᱛᱟᱦᱞᱮ ᱦᱳᱲᱳ ᱨᱚᱦᱚᱭ ᱠᱚ, ᱦᱳᱲᱳ ᱨᱚᱦᱚᱭ ᱠᱚᱫᱚ, ᱛᱟᱦᱟᱞᱮ ᱪᱟᱞᱟᱜ ᱟᱢ ᱥᱮ, ᱵᱟᱢ ᱪᱟᱞᱟᱜ-ᱟ?
ᱫᱟᱜ ᱠᱚᱫᱚ, ᱩᱱᱟᱹᱜ ᱪᱮᱨᱦᱟ ᱵᱟᱝ ᱞᱟᱜᱟᱜᱼᱟ। ᱫᱟᱜ ᱞᱟᱜᱟᱣ ᱞᱮᱱᱠᱷᱟᱱ ᱫᱚ, ᱪᱟᱞᱟᱜ ᱦᱳᱭᱳᱜ-ᱟ, ᱨᱚᱦᱚᱭ ᱦᱳᱭᱳᱜ-ᱟ।
ᱟᱪᱪᱷᱟ, ᱜᱟᱱ ᱜᱮᱭᱟᱢ ᱛᱚ ᱨᱚᱦᱚᱭ ᱠᱚ? ᱦᱮᱸ ᱱᱤᱡᱮ ᱛᱮᱜᱮ ᱦᱳᱭᱳᱜ-ᱟ, ᱥᱮᱬᱟ ᱠᱟᱫᱟᱢ ᱛᱚ, ᱡᱷᱚ ᱡᱷᱚᱛᱚ ᱠᱟᱹᱢᱤ ᱜᱮᱢ ᱵᱟᱲᱟᱭᱟ ᱛᱚ?
ᱢᱟᱱᱮ ᱡᱷᱚᱛᱚ ᱠᱟᱹᱢᱤ ᱡᱟᱹᱥᱛᱤ ᱫᱚ, ᱵᱟᱹᱧ ᱵᱟᱲᱟᱭᱟ ᱛᱚ ᱚᱱᱠᱟ, ᱛᱷᱚᱲᱟ ᱛᱷᱚᱲᱟ ᱫᱚᱧ ᱵᱟᱲᱟᱭᱟ। ᱠᱚᱢ, ᱠᱚᱢ᱾
ᱟᱪᱪᱷᱟ, ᱵᱟ᱾ ᱤᱧᱫᱩᱧ ᱞᱟᱹᱭᱟ ᱠᱩᱲᱤ ᱜᱤᱫᱽᱨᱟᱹ ᱫᱚ, ᱠᱚᱲᱟ ᱜᱤᱫᱽᱨᱟᱹ ᱛᱟᱢ ᱠᱩᱲᱤ ᱜᱤᱫᱽᱨᱟᱹ ᱛᱟᱢ, ᱦᱮᱸᱥᱮ। ᱠᱟᱹᱢᱤ ᱫᱚ, ᱥᱮᱬᱟ ᱫᱚ ᱞᱟᱹᱠᱛᱤ। ᱛᱤᱜ ᱠᱟᱱᱟ, ᱟᱫᱚ ᱵᱟᱢ ᱵᱟᱲᱟᱭᱟ, ᱫᱚ ᱟᱫᱚ ᱱᱟᱥᱮ ᱱᱟᱥᱮ ᱫᱚ, ᱥᱮᱬᱟ ᱠᱟᱜ ᱢᱮ ᱦᱮᱸᱥᱮ।
ᱦᱮᱸ ᱡᱚᱛᱚ ᱠᱟᱹᱢᱤ ᱜᱮ ᱥᱮ, ᱥᱮᱬᱟ ᱫᱚᱨᱠᱟᱨ ᱦᱮᱸ ᱥᱮ। ᱚᱠᱟᱴᱟᱜ ᱟᱨ ᱡᱚᱛᱚ, ᱠᱟᱹᱢᱤ ᱜᱮ ᱤᱭᱟᱹ, ᱵᱟᱝ ᱥᱚᱦᱚᱡᱟ ᱠᱟᱹᱢᱤ ᱫᱚ, ᱛᱟᱹᱣ ᱨᱮ ᱦᱚᱸ ᱠᱟᱹᱢᱤ ᱞᱮᱠᱷᱟᱱ ᱫᱚ, ᱥᱮᱬᱟᱭ ᱜᱮᱭᱟᱢ।
ᱦᱮᱸ, ᱠᱟᱹᱢᱤ। ᱵᱟᱝ ᱢᱚᱱᱮ ᱞᱮᱠᱷᱟᱱ, ᱡᱮ ᱤᱧ ᱱᱚᱶᱟ ᱠᱟᱹᱢᱤᱧ ᱥᱮᱬᱟᱭᱟ, ᱦᱮᱸ ᱥᱮ ᱵᱟᱢ ᱫᱟᱲᱮᱭᱟᱜ ᱨᱮᱦᱚᱸ।
ᱦᱮᱸ,
ᱢᱟᱱᱮ ᱪᱮᱥᱴᱟ ᱤᱫᱤ, ᱦᱳᱭᱳᱜ ᱛᱟᱢᱟ ᱦᱮᱸᱥᱮ᱾
ᱦᱮᱸ, ᱦᱮᱸ, ᱟᱢ ᱫᱚᱢ ᱵᱟᱲᱟᱭᱟ ᱥᱮ ᱵᱟᱝ, ᱠᱟᱹᱢᱤ ᱠᱚ?
ᱟᱫᱚ ᱵᱟᱲᱟᱭ ᱫᱚ ᱵᱟᱹᱧ ᱵᱟᱲᱟᱭ ᱨᱮᱦᱚᱸ, ᱟᱫᱚ ᱥᱮᱬᱟ ᱦᱳᱭᱳᱜᱼᱟ, ᱵᱟᱝ ᱥᱮᱬᱟ ᱠᱟᱛᱮ ᱫᱚ, ᱦᱮᱸᱥᱮ ᱱᱮᱛᱟᱨ ᱛᱚᱠᱷᱚᱱ ᱡᱩᱫᱤ ᱵᱟᱢ ᱥᱮᱬᱟᱭᱟ, ᱟᱫᱚ ᱦᱟᱯᱮᱱ ᱫᱤᱱ ᱫᱚ ᱚᱠᱚᱭ ᱠᱟᱹᱢᱤ ᱛᱟᱢᱟᱭ, ᱞᱟᱹᱭ ᱢᱮᱥᱮ?
ᱦᱮᱸ,
ᱦᱩᱜ ᱩᱸ,
ᱟᱨ ᱱᱮᱛᱟᱨ ᱢᱟᱛᱚ, ᱦᱟᱱᱮ ᱥᱤᱭᱳᱜ ᱞᱟᱹᱜᱤᱫ ᱦᱚᱸ ᱜᱟᱹᱰᱤ, ᱨᱚᱦᱚᱭ ᱞᱟᱹᱜᱤᱫ ᱦᱚ ᱜᱟᱹᱰᱤ, ᱟᱢ ᱚᱱᱟ ᱠᱚ ᱞᱟᱹᱜᱤᱫ ᱪᱮᱜ ᱮᱢ ᱞᱟᱹᱭᱟ?
ᱡᱷᱚᱛᱚ ᱞᱟᱹᱜᱤᱜ ᱜᱮ, ᱱᱮᱛᱟᱨ ᱫᱚ᱾ ᱵᱷᱟᱜᱮ ᱫᱚ ᱚᱱᱟ ᱫᱚ ᱢᱮᱱᱫᱟᱹᱧ, ᱵᱷᱟᱜᱮ ᱫᱚ ᱵᱟᱝ ᱵᱷᱟᱜᱮᱭᱟ, ᱵᱷᱟᱜᱮ ᱫᱚ ᱵᱟᱹᱧ ᱞᱟᱹᱭ ᱫᱟᱲᱮᱭᱟᱜ ᱠᱟᱱᱟ ᱡᱮ, ᱵᱷᱟᱹᱜᱮ ᱦᱚᱸ ᱵᱷᱟᱜᱮᱭᱟ, ᱟᱨ ᱵᱟᱹᱲᱤᱡ ᱦᱚᱸ ᱵᱟᱹᱲᱤᱡᱼᱟ᱾ ᱪᱮᱫᱟᱜ ᱥᱮ ᱟᱸ ᱤᱭᱟᱹ ᱠᱷᱟᱱ ᱫᱚ, ᱢᱮᱥᱤᱱ ᱛᱮ ᱡᱩᱫᱤᱢ ᱨᱚᱦᱚᱭ ᱦᱚᱪᱚᱭᱟ, ᱦᱮᱸᱥᱮ ᱢᱮᱥᱤᱱ ᱛᱮᱜᱮ ᱡᱷᱚ ᱛᱚ ᱢᱮᱤᱥᱤᱱ, ᱛᱮᱜᱮ ᱨᱚᱦᱚᱭ ᱠᱮᱫᱟᱢ, ᱢᱮᱥᱤᱱ ᱛᱮᱜᱮ ᱦᱮᱲᱦᱮᱫ ᱪᱚ ᱠᱮᱫᱟᱢ, ᱢᱮᱥᱤᱱ ᱛᱮᱜᱮᱢ ᱤᱨ ᱠᱮᱫᱟ, ᱦᱮᱸᱥᱮ᱾ ᱟᱫᱚ ᱚᱱᱟ ᱫᱚ ᱠᱷᱟᱹᱴᱟᱹᱞᱤ ᱠᱚᱢᱚᱜ ᱛᱟᱢᱟ ᱦᱮᱸᱥᱮ ᱟᱨ ᱠᱷᱟᱹᱴᱟᱹᱞᱤ ᱵᱟᱫᱽᱛᱮᱚ ᱟᱨᱦᱚᱸ ᱚᱱᱟ ᱵᱟᱫᱛᱮ ᱚᱲᱟᱜ ᱚᱱᱟ ᱛᱮᱫᱚ ᱵᱷᱟᱜᱮ ᱜᱮᱭᱟ ᱵᱟᱝ ᱫᱚ ᱵᱟᱝ᱾ ᱟᱨ ᱢᱤᱫ ᱥᱮᱫ ᱛᱮᱫᱚ ᱦᱟᱱᱮ ᱛᱟᱦᱚᱞᱮ ᱟᱨ ᱢᱤᱫ ᱥᱮᱫ ᱛᱮᱫᱚ ᱚᱲᱟᱜ ᱨᱮ ᱥᱮᱭ ᱛᱚ, ᱢᱟᱱᱮ ᱛᱤ ᱛᱮᱢ ᱨᱚᱦᱚᱭᱟ ᱟᱹᱰᱤ ᱢᱚᱸᱡᱽ ᱠᱚ ᱛᱤ ᱛᱮᱜᱮ ᱢᱟᱱᱮ ᱤᱨ ᱟᱢ ᱦᱮᱲᱦᱮ ᱫᱟᱢ ᱡᱚᱛᱚ ᱠᱤᱪᱷᱩ ᱦᱮᱸ ᱥᱮ᱾ ᱛᱟᱦᱚᱞᱮ ᱚᱱᱟ ᱫᱚ ᱦᱟᱱᱮ ᱚᱲᱟᱜ ᱨᱮ ᱰᱟᱹᱝᱨᱤ ᱠᱚᱠᱚ ᱛᱟᱦᱮᱱᱟ ᱦᱮᱸᱥᱮ᱾ ᱰᱟᱹᱝᱨᱤ ᱠᱚᱠᱚ ᱛᱟᱦᱮᱱᱟ, ᱰᱟᱹᱝᱨᱤ ᱠᱚ ᱞᱟᱹᱜᱤᱫ ᱠᱷᱚᱲ ᱦᱮ ᱥᱮ ᱥᱟᱨᱟ ᱵᱚᱪᱚᱨ ᱥᱟᱨᱟ ᱥᱮᱨᱢᱟ ᱢᱟᱱᱮ ᱥᱮᱨᱢᱟ ᱛᱚ ᱟᱨ ᱚᱝᱠᱟ ᱥᱮᱨᱢᱟ ᱞᱟᱹᱜᱤᱫ ᱫᱚᱦᱚᱭ ᱦᱩᱭᱩᱜ ᱛᱟᱵᱚᱱ ᱵᱟᱜᱟᱣ ᱠᱟ ᱠᱟᱛᱮ ᱰᱟᱹᱝᱨᱤ ᱞᱟᱹᱜᱤᱫ ᱠᱷᱚᱲ ᱠᱚᱫᱚ ᱦᱮᱸᱥᱮ᱾
ᱦᱮᱸ
ᱚᱱᱟ ᱦᱚᱛᱮᱡ ᱛᱮ ᱢᱤᱫ ᱥᱮᱫ ᱛᱮᱫᱚ ᱵᱷᱟᱜᱤ ᱜᱤᱧ ᱢᱚᱱᱮᱭᱟ ᱢᱤᱫ ᱥᱮᱫ ᱛᱮᱫᱚ ᱵᱟᱹᱲᱤᱡ ᱜᱮᱭᱟ ᱢᱟᱱᱮ ᱵᱟᱨ ᱥᱮᱫ ᱛᱮ ᱤᱱᱟᱹᱧ ᱢᱮᱱᱮᱫᱟ ᱥᱮ ᱟᱢ ᱪᱮᱫ ᱮᱢ ᱞᱟᱹᱭ ᱮᱫᱟ?
ᱤᱧ ᱞᱟᱹᱭᱟ ᱢᱟᱱᱮ ᱚᱱᱟ ᱫᱚ ᱠᱟᱹᱢᱤ ᱥᱚᱦᱚᱡᱚᱜ-ᱟ, ᱦᱮᱸ ᱥᱮ ᱢᱮᱥᱤᱱ ᱛᱮ ᱡᱟᱦᱟᱸᱢ ᱠᱟᱹᱢᱤ ᱚᱱᱟ ᱫᱚ ᱱᱤᱡᱮ ᱩᱱᱟᱹᱜ ᱵᱟᱝ ᱠᱷᱟᱹᱴ ᱴᱟᱞᱤ ᱦᱩᱭᱩᱜ-ᱟ᱾
ᱦᱩᱸ
ᱟᱨ ᱢᱤᱫᱥᱮᱫ ᱫᱤᱠ ᱛᱮᱫᱚ ᱦᱟᱱᱮ ᱜᱟᱹᱰᱤ ᱛᱮᱵᱚᱱ ᱥᱤᱜ ᱚᱪᱚᱭᱮᱫᱟ ᱨᱚᱠᱚᱡ, ᱜᱚᱝᱜᱷᱟ, ᱠᱟᱴᱠᱚᱢ, ᱠᱚᱠᱚ ᱜᱩᱡᱩᱜ ᱠᱟᱱᱟ, ᱛᱮᱱᱚᱜ ᱠᱟᱱᱟ ᱠᱚᱥᱮ᱾ ᱟᱨ ᱱᱟᱦᱮᱞ ᱛᱮ ᱡᱚᱠᱷᱚᱱ ᱵᱚᱱ ᱥᱤᱪᱚᱭᱟ ᱚᱱᱟ ᱫᱚ ᱩᱱᱠᱩ ᱦᱚᱸ ᱵᱟᱧᱪᱟᱜ ᱞᱟᱹᱜᱤᱫ ᱫᱟᱣ ᱠᱚ ᱧᱟᱢᱟ᱾
ᱦᱮᱸ ᱴᱷᱤᱠ ᱜᱮᱢ ᱞᱟᱹᱭ ᱠᱟᱫᱟ, ᱟᱨ ᱱᱮᱛᱟᱨ ᱫᱚ ᱦᱟᱱᱮ ᱦᱩᱲᱩ ᱠᱷᱮᱛ ᱠᱚᱨᱮ ᱦᱚᱸ ᱢᱟᱱᱮ ᱥᱟᱨ ᱠᱚ ᱪᱮᱫ ᱠᱚᱪᱚ ᱚᱱᱮ ᱮᱢ ᱦᱳᱭᱳᱜ ᱠᱟᱱᱟ ᱟᱹᱰᱤ ᱡᱟᱹᱥᱛᱤ ᱡᱟᱹᱱᱤᱡ᱾ ᱱᱮᱛᱟᱨ ᱫᱚ ᱛᱮᱢᱚᱱ ᱵᱟᱠᱚ ᱫᱤᱥᱟᱹᱜ ᱠᱟᱱᱟ ᱥᱮ ᱢᱟᱴᱷ ᱠᱷᱮᱛ ᱠᱚᱨᱮ ᱡᱮ ᱦᱟᱹᱠᱳ, ᱠᱤᱵᱟ ᱠᱟᱴᱠᱚᱢ, ᱠᱤᱵᱟ ᱨᱚᱠᱚᱡ, ᱮ ᱜᱚᱝᱜᱷᱟ, ᱦᱮ ᱥᱮ᱾
ᱦᱮᱸ ᱟᱱᱮ ᱚᱱᱮ ᱨᱟᱱ ᱠᱩ ᱥᱟᱨ ᱠᱚ ᱟᱹᱰᱤ ᱡᱟᱹᱥᱛᱤ ᱵᱚᱱ ᱵᱮᱣᱦᱟᱨᱮᱫ-ᱟ ᱥᱮ ᱚᱱᱟ ᱠᱷᱟᱹᱛᱤᱨ ᱛᱮ ᱵᱟᱠᱚ ᱧᱮᱞᱚᱜ ᱠᱟᱱᱟ ᱩᱱᱟᱹᱜ ᱫᱚ᱾ ᱟᱞᱮᱥᱮᱫ ᱦᱚᱸ ᱢᱟᱲᱟᱝ ᱫᱚᱠᱚ ᱛᱟᱦᱮᱸ ᱠᱟᱱ ᱜᱮᱭᱟ᱾ ᱱᱮᱛᱟᱨ ᱱᱮᱛᱟᱨ ᱫᱚ ᱵᱟᱹᱱᱩᱜ ᱠᱚᱣᱟ ᱩᱱᱟᱹᱜ ᱫᱚ᱾
ᱦᱩᱸ
ᱟᱹᱰᱤ ᱠᱚᱢ ᱠᱚ ᱧᱮᱞᱚᱜ-ᱟ ᱟᱠᱚ᱾
ᱦᱮᱸ ᱧᱮᱞᱚᱜ-ᱟ ᱟᱠᱚ ᱧᱮᱞ ᱫᱚᱠᱚ ᱧᱮᱞᱚᱜ-ᱟ ᱠᱚᱢ ᱠᱚᱢ ᱦᱮᱸᱥᱮ᱾ ᱟᱨ ᱤᱭᱟᱹ ᱫᱚ ᱟᱨ ᱞᱟᱦᱟ ᱛᱮ ᱫᱚᱢᱮ ᱠᱚ ᱛᱟᱦᱮᱱ ᱠᱟᱱ ᱛᱟᱦᱮᱸᱜ-ᱟ ᱡᱮ ᱦᱟᱹᱠᱩ ᱠᱟᱴᱠᱚᱢ ᱨᱚᱠᱚᱡ ᱟᱹᱜ ᱠᱷᱟᱱ ᱛᱤᱱᱟᱹᱜ ᱦᱟᱞᱟᱝ ᱜᱮᱠᱚᱣᱟ ᱦᱟᱞᱟᱝᱦᱟᱞᱟᱝ ᱞᱟᱝᱜᱟ ᱟᱨ ᱛᱟᱦᱟᱞᱮ
ᱟᱨ ᱱᱮᱛᱟᱨ ᱫᱚ ᱵᱟᱠᱚ ᱫᱤᱥᱟᱹᱜ-ᱟ ᱩᱱᱟᱹᱜ ᱫᱚ ᱟᱹᱰᱤ ᱜᱮᱠᱚ ᱠᱚᱢ ᱠᱟᱱᱟ᱾
ᱟᱹᱰᱤ ᱜᱮ ᱠᱚ ᱠᱚᱢ ᱠᱟᱱᱟ ᱥᱟᱹᱨᱤ ᱜᱮ᱾
ᱟᱨ ᱛᱟᱦᱚᱞᱮ ᱟᱯᱮ ᱥᱮᱫ ᱜᱮᱛᱚ ᱵᱤᱨ ᱵᱩᱨᱩ ᱠᱚᱫᱚ ᱢᱮᱱᱟᱜ ᱟ ᱥᱮ ᱵᱟᱱᱩᱜ-ᱟ?
ᱟᱞᱮ ᱥᱮᱫ ᱫᱚ ᱵᱟᱹᱱᱩᱜ-ᱟ ᱵᱤᱨ ᱠᱚᱫᱚ ᱵᱩᱨᱩ ᱠᱚᱦᱚᱸ ᱵᱟᱱᱩᱜ ᱢᱮᱱᱟᱜ ᱫᱚ ᱢᱮᱱᱟᱜ-ᱟ ᱥᱟᱺᱜᱤᱧ ᱥᱮᱫ ᱪᱟᱞᱟᱜ ᱦᱩᱭᱩᱜ ᱛᱟᱢᱟ᱾ ᱚᱱᱟ ᱦᱚᱛᱮ ᱛᱮ ᱟᱞᱮ ᱥᱟᱦᱟᱱ ᱥᱟᱠᱟᱢ ᱦᱮᱸ ᱥᱮ ᱥᱟᱦᱟᱱ ᱥᱟᱠᱟᱢ ᱟᱹᱰᱤ ᱤᱭᱟᱹ ᱛᱟᱞᱮ ᱟᱱᱟᱴ ᱜᱮᱭᱟ ᱟᱞᱮ ᱥᱮᱫ ᱫᱚ ᱟᱨ ᱟᱯᱮ ᱥᱮᱫ ᱫᱚ ᱢᱮᱱᱟᱜ-ᱟ?
ᱦᱮᱸ ᱟᱞᱮᱥᱮᱫ ᱫᱚ ᱢᱮᱱᱟᱜ-ᱟ ᱢᱟᱱᱮ ᱥᱟᱦᱟᱱ ᱥᱟᱠᱟᱢ ᱫᱚ ᱵᱟᱞᱮ ᱟᱱᱟᱴᱚᱜ ᱟᱞᱮ ᱩᱱᱟᱹᱜ ᱫᱚ᱾ ᱟᱞᱮ ᱥᱮᱫ ᱫᱚ ᱫᱟᱜ ᱞᱮ ᱟᱱᱟᱴᱚᱜ-ᱟ ᱥᱟᱦᱟᱱ ᱥᱟᱠᱟᱢ ᱫᱚ ᱵᱟᱞᱮ ᱟᱱᱟᱴᱚᱜ-ᱟ ᱩᱱᱟᱹᱜ ᱫᱚ᱾
ᱦᱩᱸ ᱟᱨ ᱛᱟᱦᱚᱞᱮ ᱯᱩᱴᱠᱟᱹ ᱠᱚ ᱮᱢᱚᱱᱚᱜ ᱠᱟᱱᱟ ᱠᱚ ᱥᱮ ᱵᱟᱝ ᱵᱤᱨ ᱠᱚᱨᱮ?
ᱟᱫᱚ ᱚᱱᱠᱟ ᱥᱟᱨᱡᱚᱢ ᱵᱤᱨ ᱠᱚᱫᱚ ᱵᱟᱹᱱᱩᱜ ᱛᱟᱞᱮᱭᱟ ᱚᱱᱠᱟ ᱥᱟᱦᱟᱱ ᱠᱚ ᱫᱚᱞᱮ ᱧᱟᱢᱟ ᱥᱟᱨᱡᱚᱢ ᱵᱤᱨ ᱠᱚᱫᱚ ᱵᱟᱹᱱᱩᱜ ᱛᱟᱞᱮᱭᱟ
ᱦᱩᱸ ᱟᱨ ᱤᱭᱟᱹ ᱫᱚ ᱯᱩᱴᱠᱟᱹ ᱠᱚᱢ ᱡᱚᱢ ᱵᱟᱲᱟᱣ ᱠᱟᱫ ᱠᱚ ᱜᱮᱭᱟ?
ᱯᱩᱴᱠᱟᱹ ᱵᱟᱝ ᱜᱮ, ᱯᱩᱴᱠᱟᱹ ᱫᱚ ᱵᱟᱹᱧ ᱡᱚᱢ ᱵᱟᱲᱟᱣ ᱠᱟᱫ ᱠᱚᱣᱟ ᱛᱚ᱾ ᱩᱫ ᱠᱚᱫᱚᱧ ᱡᱚᱢ ᱵᱟᱲᱟᱣ ᱠᱟᱫᱟ᱾
ᱟᱪᱪᱷᱟ, ᱩᱫ ᱡᱚᱢ ᱟᱹᱰᱤ ᱢᱚᱡᱟ ᱟᱹᱭᱠᱟᱹᱜᱼᱟ ᱦᱮᱸ ᱥᱮ᱾
ᱦᱮᱸ, ᱟᱫᱚ ᱠᱚ ᱞᱟᱹᱭᱟ ᱵᱤᱨ ᱫᱤᱥᱚᱢ ᱦᱚᱲ ᱫᱚ ᱟᱨᱚ ᱱᱟᱱᱟ ᱦᱩᱱᱟᱹᱨ ᱩᱫ ᱠᱚ ᱩᱨᱩᱢ ᱟᱠᱟᱫᱟ᱾ ᱢᱮᱱᱟᱜᱼᱟ ᱛᱚ ᱟᱞᱮᱥᱮᱫ ᱢᱟᱛᱚ ᱵᱟᱹᱱᱩᱜᱼᱟ ᱛᱚ, ᱵᱟᱹᱧ ᱩᱨᱩᱢ ᱟᱠᱟᱫᱟ ᱩᱱᱟᱹᱜ ᱜᱟᱱ ᱛᱚ᱾ ᱠᱤᱱᱛᱩ ᱢᱮᱱᱟᱜᱼᱟ ᱟᱹᱰᱤ ᱡᱟᱹᱥᱛᱤ ᱜᱮ ᱩᱫ ᱠᱚ᱾ ᱟᱢᱮᱢ ᱵᱟᱲᱟᱭ ᱜᱮᱭᱟ?
ᱧᱮᱞ ᱠᱟᱫᱟᱢ ᱩᱫ?
ᱱᱮᱞ ᱫᱚ ᱧᱮᱞ ᱡᱮᱞ ᱠᱟᱹᱫᱟᱹᱧ ᱡᱚᱢ ᱦᱩᱧ ᱡᱚᱢ ᱵᱟᱲᱟᱣ ᱠᱟᱫᱟ᱾ ᱟᱫᱚ ᱵᱤᱨ ᱨᱮᱱᱟᱜ ᱫᱚ ᱩᱱᱟᱹᱜ ᱫᱚ ᱵᱟᱹᱧ ᱡᱚᱢ ᱠᱟᱫᱟ᱾ ᱵᱤᱨ ᱨᱮᱫᱚ ᱟᱫ ᱟᱫᱚ ᱪᱤᱠᱟᱢ ᱵᱩᱡᱷᱟᱹ ᱧᱚᱜ ᱪᱮᱫ ᱩᱫ ᱠᱟᱱᱟ, ᱵᱟᱠᱷᱟᱱ ᱟᱹᱰᱤ ᱯᱟᱴᱠᱟ ᱩᱫ ᱛᱟᱸᱦᱮᱸᱱᱟ᱾ ᱚᱨᱫᱚ ᱩᱫ ᱦᱮᱸᱥᱮ ᱦᱮᱸ ᱟᱹᱰᱤ‌ ᱞᱮᱠᱟᱱ ᱩᱫ ᱢᱮᱱᱟᱜᱼᱟ, ᱢᱮᱱᱠᱷᱟᱱ ᱡᱚᱢ ᱫᱚ ᱦᱩᱭ ᱠᱟᱱᱟ ᱢᱮᱱᱠᱷᱟᱱ ᱟᱫᱚ ᱵᱤᱨ ᱨᱮᱱᱟᱜ ᱡᱚᱢ ᱫᱩᱧ ᱵᱚᱛᱚᱨᱚᱜ ᱜᱮᱭᱟ, ᱠᱟᱨᱚᱱ ᱫᱚ ᱦᱩᱭᱩᱜ ᱠᱟᱱᱟ ᱵᱤᱧ ᱩᱫ ᱠᱚᱦᱚᱸ ᱛᱟᱸᱦᱮᱸᱱ ᱜᱮᱭᱟ ᱥᱮ ᱵᱤᱨ ᱠᱚᱨᱮ ᱫᱚ ᱦᱮᱸᱥᱮ᱾
ᱛ ᱦᱮᱸ ᱟᱨ ᱚᱠᱟ ᱥᱮᱫ ᱡᱟᱸᱦᱟᱸ ᱵᱟᱢ ᱵᱟᱲᱟᱭᱟ, ᱚᱱᱟ ᱫᱚ ᱵᱟᱢ ᱟᱜᱩ ᱫᱟᱲᱮᱭᱟᱜᱼᱟ ᱦᱟᱸ᱾
ᱦᱮᱸᱻ᱾
ᱚᱠᱟ ᱩᱫ ᱵᱟᱢ ᱩᱨᱩᱢ ᱠᱟᱜᱼᱟ, ᱚᱱᱟ ᱫᱚ ᱡᱚᱢ ᱛᱮᱦᱚᱸ ᱵᱚᱛᱚᱨ ᱜᱮ ᱵᱩᱡᱷᱟᱹᱜᱼᱟ᱾
ᱵᱚᱛᱚᱨ ᱜᱮ ᱚᱱᱟᱛᱮ ᱤᱧᱦᱚᱸ ᱤᱭᱟᱹ ᱠᱚ ᱟᱹᱰᱤ ᱢᱚᱡᱽ ᱵᱩᱱᱩᱢᱚᱜ ᱡᱮᱛᱮ ᱵᱩᱱᱩᱢ ᱵᱩᱱᱩᱢᱚᱜ ᱡᱮᱢᱚᱱ ᱟᱹᱰᱤ ᱢᱚᱡᱽ ᱥᱤᱵᱤᱞᱟ ᱥᱮ ᱟᱹᱰᱤ ᱢᱚᱡᱽ ᱦᱮᱸᱥᱮ ᱟᱨ ᱵᱟ. ᱞᱤ ᱩᱫ
ᱦᱮᱸ᱾
ᱦᱮᱸ ᱥᱮ᱾
ᱵᱟᱹᱞᱤ ᱩᱫ ᱫᱚ ᱱᱮᱛᱟᱨ ᱫᱤᱱ ᱜᱮᱛᱚ ᱧᱮᱞ ᱫᱤᱥᱟᱹᱜᱼᱟ ᱦᱟᱸᱜ᱾ ᱱᱮᱛᱟᱨ ᱫᱤᱱ ᱜᱮ ᱥᱮ ᱚᱢᱚᱱᱚᱜᱼᱟ? ᱟᱨ ᱢᱚᱛᱟᱢ ᱩᱫ ᱫᱚ ᱚᱨ ᱛᱩᱫ ᱛᱩᱫᱩᱜ ᱮᱭᱟ᱾
ᱚᱨᱛᱷᱚ ᱩᱫ ᱫᱚ ᱦᱟᱱᱮ ᱤᱭᱟᱹ ᱡᱚᱠᱷᱚᱱ ᱦᱟᱱᱮ ᱮᱸᱫᱮ ᱠᱚ ᱠᱤᱢᱵᱟ ᱡᱟᱦᱟᱱᱟᱜ ᱤᱭᱟᱹ ᱢᱟᱱᱮ ᱚᱱᱠᱟ ᱱᱟᱜ ᱤᱭᱟᱹ ᱠᱚᱨᱮ ᱚᱢᱚᱱᱚᱜᱼᱟ᱾ ᱡᱟᱸᱦᱟᱸ ᱤᱭᱟᱹ ᱠᱚ ᱛᱟᱸᱦᱮᱱᱟ ᱡᱮ ᱱᱚᱣᱟ ᱫᱚ ᱛᱮᱦᱮᱧ ᱫᱚ ᱤᱭᱟᱹ ᱠᱟᱱᱟ ᱦᱚᱭ ᱛᱚ ᱤᱱᱫᱮᱸ ᱠᱤᱢᱵᱟ ᱟᱨ ᱟᱭᱢᱟ ᱞᱮᱠᱟᱱ, ᱚᱱᱠᱟ ᱚᱱᱠᱟᱱ ᱱᱤᱭᱟᱹ ᱠᱚᱨᱮ ᱦᱚᱸ
ᱴᱟᱭᱤᱢ ᱴᱟᱭᱤᱢ ᱜᱮ ᱚᱢᱚᱱᱚᱜᱼᱟ, ᱚᱱᱟ ᱦᱚᱸ ᱦᱮᱸᱥᱮ᱾
ᱦᱩᱸ ᱴᱟᱭᱤᱢ ᱨᱮᱜᱮ ᱚᱱᱟ ᱫᱚ ᱫᱤᱱ ᱫᱚ ᱵᱟᱝ?
ᱵᱤᱨ ᱫᱤᱥᱚᱢ ᱦᱚᱲ ᱜᱮ, ᱵᱤᱨ ᱩᱫ ᱠᱚᱫᱚ ᱠᱚ ᱩᱨᱩᱢᱟ, ᱡᱟᱸᱦᱟᱸ ᱥᱮᱫ ᱵᱤᱨ ᱠᱚ ᱢᱮᱱᱟᱜᱼᱟ᱾
ᱚᱱᱟ ᱜᱮᱛᱚ ᱟᱨ ᱟᱞᱮ ᱥᱮᱫ ᱢᱟ ᱵᱤᱨ ᱵᱟᱹᱱᱩᱜᱼᱟ ᱟᱨ ᱤᱧᱫᱚ ᱩᱨᱩᱢ ᱦᱚᱸ ᱵᱟᱹᱧ ᱩᱨᱩᱢᱟ᱾ ᱚᱱᱟ ᱠᱚᱫᱚ ᱟᱨ ᱵᱤᱨ ᱨᱮᱱᱟᱜ ᱡᱚ ᱠᱚᱦᱚᱸ ᱡᱚ ᱵᱤᱞᱤ ᱠᱚ, ᱡᱟᱦᱟᱸ ᱠᱚ ᱛᱟᱸᱦᱮᱱᱟ᱾ ᱚᱱᱟᱠᱚ ᱡᱚᱢᱤᱧ ᱵᱚ ᱵᱚᱛᱚᱨᱚᱜᱼᱟ᱾ ᱟᱫᱚ ᱵᱤᱨ ᱫᱤᱥᱚᱢ ᱵᱩᱡᱫᱟᱢ ᱛᱚ ᱵᱤᱨ ᱫᱤᱥᱚᱢ ᱦᱚᱲ ᱫᱚ ᱟᱫᱚ ᱡᱚᱢ ᱡᱚᱢ ᱛᱮᱠᱚ ᱯᱟᱹᱨᱠᱟᱹᱣ ᱦᱮᱸ ᱥᱮ ᱚᱱᱟ ᱦᱚᱛᱮᱪ ᱛᱮ ᱟᱫᱚ ᱴᱷᱤᱠ ᱜᱮᱭᱟ ᱪᱮᱫ ᱵᱟ? ᱢᱚᱱᱮᱭᱟᱜᱼᱟ, ᱢᱮᱱᱠᱷᱟᱱ ᱟᱫᱚ ᱟᱵᱚ ᱫᱚ ᱦᱮᱸᱥᱮ ᱦᱮᱸ ᱵᱤᱨ ᱨᱮᱱᱟᱜ ᱡᱚ ᱵᱤᱞᱤ ᱠᱚᱫᱚ ᱵᱟᱵᱚᱱ ᱤᱭᱟᱹ ᱟᱠᱟᱫᱟ, ᱵᱟᱵᱚᱱ ᱡᱚᱢ‌ ᱟᱠᱟᱫᱟ᱾
ᱛᱟᱦᱚᱞᱮ ᱛᱮᱨᱮᱞ, ᱛᱟᱨᱚᱵ, ᱵᱮᱨᱞᱮᱡ, ᱠᱚᱫᱚᱢ ᱧᱮᱞ ᱴᱷᱤᱠ ᱠᱟᱜᱼᱟ ᱥᱮ ᱵᱟᱝ?
ᱦᱮᱸ ᱧᱮᱞ ᱫᱩᱧ ᱧᱮᱞ ᱠᱟᱫᱟ᱾ ᱡᱚᱢ ᱦᱚᱸ ᱡᱚᱢ ᱦᱚᱸ ᱡᱚᱢ ᱵᱟᱲᱟ ᱦᱩᱭ ᱟᱠᱟᱱᱟ ᱛᱚ, ᱱᱟᱥᱮ ᱱᱟᱥᱮ ᱫᱚ ᱟᱫᱚ ᱩᱱᱟᱹᱜ ᱦᱚᱸ ᱵᱟᱝ ᱟ ᱵᱤᱨ ᱫᱤᱥᱚᱢ ᱫᱷᱟᱨᱮ ᱵᱤᱨ ᱫᱤᱥᱚᱢ ᱥᱩᱨ ᱨᱮᱢ ᱛᱟᱦᱮᱱᱟ ᱦᱮᱸ ᱥᱮ ᱵᱤᱨ ᱫᱤᱥᱚᱢ ᱨᱮ ᱛᱚᱵᱮ ᱥᱮ ᱮᱢ ᱡᱚᱢᱟ ᱫᱤᱱᱟᱹᱢ ᱫᱚ ᱡᱚᱢ ᱫᱚ ᱦᱩᱭ ᱠᱟᱱᱟ ᱠᱟᱹᱴᱤᱡ ᱠᱟᱹᱴᱤᱡ ᱫᱚ᱾
ᱟᱨ ᱠᱩᱥᱤᱭᱟᱜ-ᱟ ᱥᱮ ᱵᱟᱝ ᱛᱟᱦᱚᱞᱮ ᱡᱚᱢ ᱨᱮ ᱛᱮᱨᱮᱞ
ᱵᱟᱝ ᱟᱫᱚ ᱠᱟᱹᱴᱤᱡ ᱠᱟᱹᱴᱤᱡ ᱠᱷᱚᱱᱟᱜ ᱵᱟᱹᱧ ᱯᱟᱹᱨᱩᱨᱜᱟᱹᱣ ᱠᱟᱱᱟ ᱟᱫᱚ ᱵᱩᱡᱫᱟᱢ ᱛᱚ ᱠᱟᱹᱴᱤᱡ ᱠᱷᱚᱱ ᱡᱩᱫᱤ ᱵᱟᱢ ᱯᱟᱹᱨᱠᱟᱹᱜ-ᱟ ᱟᱫᱚ‌ ᱡᱚᱢ ᱪᱮᱫ ᱞᱮᱠᱟ ᱢᱟᱱᱮ ᱵᱟᱝ ᱴᱷᱤᱠ ᱵᱟᱝ ᱴᱷᱤᱠ ᱵᱟᱝ ᱟᱹᱭᱠᱟᱹᱜ-ᱟ ᱥᱮ
ᱚ ᱦᱮᱸ ᱟᱨ ᱤᱧ ᱫᱚᱧ ᱠᱩᱥᱤᱭᱟᱭᱟᱹᱧ ᱛᱮᱨᱮᱞ, ᱛᱟᱨᱚᱵ, ᱢᱮᱞᱮᱜ, ᱥᱚᱥᱚ,
ᱦᱩᱸ ᱠᱩᱥᱤ ᱫᱚ ᱠᱟᱛᱷᱟ ᱜᱮ ᱠᱟᱱᱟ ᱵᱟᱝ ᱡᱚᱢ ᱫᱚ ᱤᱧ ᱫᱩᱧ ᱞᱟᱹᱭᱟ ᱡᱟᱦᱟᱸ ᱥᱮᱨᱢᱟ ᱨᱮ ᱢᱤᱫ ᱫᱷᱟᱣ ᱠᱟᱛᱮᱜ ᱜᱮ ᱚᱱᱟ ᱠᱚᱫᱚ ᱦᱩᱭᱩᱜ ᱚᱱᱟ ᱠᱚᱫᱚ ᱡᱚ‌ ᱟᱥᱮ ᱦᱮᱸ ᱡᱚ ᱵᱤᱞᱤᱜ-ᱟ ᱟᱨ ᱚᱱᱟ ᱫᱚᱧ ᱞᱟᱹᱭᱟ ᱡᱚᱢ ᱫᱚ ᱤᱭᱟᱹᱭᱟ ᱡᱚᱢ ᱫᱚ ᱵᱷᱟᱜᱮᱭᱟ᱾ ᱸ
ᱚᱱᱟ ᱫᱚ ᱤᱭᱟᱹ ᱴᱟᱭᱤᱢ ᱴᱟᱭᱤᱢ ᱜᱮ ᱚᱱᱟ ᱫᱚ ᱤᱭᱟᱹᱜ-ᱟ ᱦᱩᱭᱩᱜ-ᱟ ᱡᱟᱹᱥᱛᱤ ᱵᱟᱝ
ᱟᱨ ᱤᱧ ᱫᱚ ᱡᱟᱹᱥᱛᱤ ᱵᱟᱢ ᱡᱚᱢ ᱨᱮᱦᱚ ᱡᱚᱢ ᱵᱷᱟᱜᱮᱭᱟ‌ ᱟᱨ ᱱᱟᱥᱮ ᱱᱟᱥᱮ ᱡᱚᱢ ᱦᱩᱭᱩᱜ-ᱟ᱾ ᱟᱨ ᱡᱚᱢ ᱞᱮᱠᱷᱟᱱ ᱞᱟᱹᱭ ᱟᱠᱚ ᱦᱚᱲᱢᱚ ᱨᱮ ᱨᱩᱣᱟᱹ ᱦᱟᱥᱩ ᱦᱮᱸᱥᱮ ᱨᱩᱣᱟᱹ ᱟᱡᱟᱨ ᱠᱚ ᱵᱟᱝ ᱦᱤᱡᱩᱜ-ᱟ᱾
ᱦᱚᱸ
ᱦᱮᱸ ᱛᱟᱦᱚᱞᱮ ᱟᱫᱚ ᱫᱟᱬᱟᱱ ᱠᱚᱫᱚ ᱪᱟᱞᱟᱜ ᱮᱢ ᱢᱚᱱᱮᱭᱮᱫᱟ ᱥᱮ ᱵᱟᱝ?
ᱫᱟᱲᱟᱱ ᱫᱚ ᱟᱫᱚ ᱫᱟᱲᱟ ᱫᱚᱫᱚ ᱚᱱᱠᱟ ᱴᱟᱭᱤᱢ ᱠᱚ ᱵᱟᱹᱱᱩᱜ-ᱟᱛᱚ ᱵᱟᱠᱷᱟᱱ ᱫᱚ ᱫᱟᱬᱟᱱ ᱢᱟᱛᱚ ᱪᱟᱞᱟᱜ ᱥᱟᱱᱟ ᱜᱮᱭᱟ᱾
ᱫᱟᱬᱟᱱ ᱪᱟᱞᱟᱜ ᱫᱚ ᱞᱟᱹᱠᱛᱤᱜ ᱠᱟᱱᱟ ᱤᱧᱫᱩᱧ ᱞᱟᱹᱭᱟ ᱡᱟᱦᱟᱱᱟᱜ ᱠᱟᱹᱢᱤ ᱠᱚ ᱛᱟᱞᱟ ᱛᱮᱦᱚᱸ ᱚᱞᱚᱜ ᱛᱟᱞᱟ ᱛᱮᱦᱚ ᱦᱮᱹᱥᱮ ᱥᱟᱨᱫᱤᱱ ᱥᱟᱲᱟ ᱜᱟᱹᱲᱤᱡ ᱛᱚ ᱵᱟᱢ ᱠᱟᱹᱢᱤᱭᱟ ᱥᱟᱨᱟ ᱜᱷᱟᱹᱲᱤ ᱦᱚᱸ ᱵᱟᱢ ᱯᱟᱲᱦᱟᱜ-ᱟ ᱵᱟᱢ ᱮ ᱥᱟᱣ ᱤᱧ ᱫᱚᱧ ᱞᱟᱹᱭᱟ ᱱᱟᱥᱮ ᱱᱟᱥᱮ ᱥᱮ ᱢᱟᱱᱮ ᱫᱟᱲᱟ ᱦᱚᱸ ᱞᱟᱹᱠᱛᱤᱜ ᱠᱟᱱᱟ ᱥᱮ ᱟᱢ ᱪᱮᱫ ᱮᱢ ᱞᱟᱹᱭ ᱟ?
ᱤᱧ ᱦᱩᱧ ᱞᱟᱹᱭᱟ ᱡᱮ ᱫᱟᱲᱟ ᱫᱚ ᱵᱷᱟᱜᱮᱭᱟ ᱥᱟᱨᱟᱫᱤᱱ ᱨᱩᱢ ᱨᱮ ᱛᱟᱦᱮᱸ ᱛᱚ ᱵᱷᱟᱜᱤ ᱵᱟᱝ ᱵᱩᱡᱷᱟᱹᱜ ᱜᱮᱭᱟ᱾
ᱦᱩᱸ
ᱛᱚ ᱫᱟᱲᱟ ᱵᱷᱟᱜᱮ ᱟᱨ ᱢᱚᱫᱫᱷᱮ ᱴᱟᱭᱤᱢ ᱫᱚ ᱵᱟᱝ ᱦᱩᱭᱩᱜ-ᱟ ᱴᱟᱭᱤᱢᱚᱜ ᱦᱩᱭᱩᱜ-ᱟ ᱦᱮᱸ ᱥᱮ ᱵᱟᱝ
ᱦᱮᱸ ᱴᱟᱭᱤᱢ ᱫᱚ ᱚᱠᱛᱚ ᱫᱚ ᱚᱠᱛᱚ ᱫᱚ ᱟᱢ ᱫᱚ ᱵᱟᱭ ᱛᱟᱸᱜᱤ ᱢᱮᱭᱟ ᱚᱠᱛᱚ ᱟᱢ ᱮᱢ ᱦᱩᱭᱩᱜ ᱛᱟᱢᱟ᱾ ᱛᱟᱢᱟ ᱦᱮᱸᱥᱮ ᱚᱠᱛᱚ ᱫᱚ ᱛᱟᱵ ᱪᱟᱜ-ᱟ ᱟᱫᱚ ᱟᱢ ᱩᱭᱦᱟᱹᱨ ᱦᱩᱸ ᱟᱢ ᱚᱱᱟ ᱚᱠᱛᱚ ᱩᱭᱦᱟᱹᱨ ᱠᱟᱛᱮ ᱤᱭᱟᱹ ᱦᱩᱭᱩᱜ ᱛᱟᱢᱟ ᱡᱮ ᱱᱚᱣᱟ ᱚᱠᱛᱚ ᱚᱠᱛᱚ ᱨᱮ ᱱᱚᱣᱟᱧ ᱠᱟᱹᱢᱤᱭᱟ ᱦᱮᱸ ᱥᱮ
ᱦᱮᱸ
ᱦᱩᱸ ᱛᱚ
ᱟᱨ ᱛᱟᱦᱚᱞᱮ ᱫᱟᱬᱟ ᱠᱚᱫᱚ ᱟᱢ ᱥᱮᱱ ᱵᱟᱲᱟ ᱠᱟᱱᱟ ᱥᱮ ᱵᱟᱝ?
ᱤᱧ ᱫᱚ ᱪᱟᱞᱟᱣ ᱫᱚ ᱥᱟᱱᱟᱧ ᱜᱮᱭᱟ ᱟᱫᱚ ᱚᱱᱮᱢᱟᱹᱧ ᱥᱩᱨ ᱠᱚᱨᱮᱜ ᱩᱰᱩᱠ ᱫᱚ ᱩᱰᱩᱠ ᱦᱩᱭᱩᱜ ᱟᱫᱚ ᱥᱟᱺᱜᱤᱧ ᱥᱮᱫ ᱵᱟᱝ ᱫᱚ ᱵᱟᱧᱪᱟᱞᱟᱣ ᱦᱩᱭᱩᱜ ᱠᱟᱱᱟ ᱥᱟᱹᱜᱤᱧ ᱥᱮᱫ ᱫᱚ ᱥᱩᱨ ᱠᱚᱨᱮ ᱜᱮ ᱠᱟᱹᱴᱤᱡ ᱫᱟᱬᱟ ᱵᱟᱲᱟᱭ ᱫᱚ ᱱᱟᱥᱮᱱᱟᱜ ᱛᱟᱨᱟᱥᱤᱧ ᱫᱚ ᱦᱳᱭ ᱥᱮ ᱵᱷᱟᱜᱤ ᱟᱹᱭ
ᱦᱮᱸ
ᱦᱩᱸ ᱵᱟ ᱥᱟᱺᱜᱤᱧ ᱥᱮᱫ ᱪᱟᱞᱟᱣ ᱦᱩᱭᱩᱜᱼᱟ᱾ ᱥᱟᱺᱜᱤᱧ ᱥᱮᱫ ᱪᱟᱞᱟᱜ ᱟᱢ ᱪᱮᱫ ᱫᱟᱜ ᱫᱤᱱ ᱠᱟᱱᱟᱢ ᱛᱚ ᱡᱟᱹᱯᱩᱫ ᱫᱤᱱ ᱦᱮᱸᱥᱮ
ᱫᱟᱬᱟᱱ ᱫᱚ ᱱᱮᱛᱟᱨ ᱫᱤᱱ ᱫᱚ ᱵᱟᱭ ᱴᱷᱤᱠ ᱚᱜᱼᱟ᱾ ᱱᱚᱝᱠᱟ ᱫᱟᱜᱟᱭ ᱥᱮ ᱫᱚᱢᱮ ᱦᱮᱸ ᱡᱟᱹᱥᱛᱤ ᱵᱟᱝ ᱨᱟᱵᱟᱝᱟ ᱡᱟᱹᱥᱛᱤ ᱵᱟᱭ ᱥᱤ